ᱦᱮᱸ ᱾ ᱦᱮᱞᱳ!
ᱦᱮᱸ, ᱡᱚᱦᱟᱨ ᱾
ᱦᱮᱸ ᱡᱚᱦᱟᱨ, ᱜᱮ ᱡᱚᱦᱟᱨ?
ᱦᱩᱸ ᱥᱟᱹᱜᱩᱱ ᱥᱤᱸᱜᱟᱹᱲ ᱾
ᱥᱟᱹᱜᱩᱱ ᱥᱤᱸᱜᱟᱹᱲ ᱜᱮ ᱾
ᱦᱮᱸ, ᱛᱟᱨᱯᱚᱨᱮ
ᱴᱷᱤᱠ ᱴᱷᱤᱠ, ᱟᱪᱪᱷᱮ ᱴᱷᱤᱠ ᱟᱪᱪᱷᱮ ᱾ ᱦᱮᱸ, ᱞᱟᱹᱭ ᱛᱟᱞᱟᱝ ᱢᱮ?
ᱪᱮᱫ ᱠᱚᱢ ᱠᱟᱹᱢᱤ ᱠᱟᱱᱟ? ᱠᱚ-ᱱᱚ ᱠᱷᱳᱡᱽ ᱠᱷᱽᱚᱵᱚᱨ ᱵᱟᱹᱱᱩᱜ ᱛᱟᱢᱟ, ᱱᱮᱛᱟᱨ ᱫᱚ?
ᱚᱱᱠᱟ ᱜᱮ ᱾
ᱮᱸ᱾ ᱛᱟᱦᱚᱞᱮ, ᱚᱲᱟᱜ ᱨᱮ ᱥᱮ ᱵᱟᱦᱨᱮ ᱨᱮ ᱢᱮᱱᱟᱢᱟ? ᱚᱲᱟᱜ ᱨᱮᱜᱮ ᱢᱮᱱᱟᱢᱟ᱾ ᱥᱮ ᱵᱟᱦᱨᱮ ᱨᱮ?
ᱵᱟᱦᱮᱨᱮ ᱨᱮ ᱱᱤᱛᱚ-ᱜ ᱫᱚ ᱾
ᱚᱸ ᱾ ᱵᱟᱦᱨᱮ ᱵᱚᱞᱛᱮ, ᱢᱟᱨᱟᱝ ᱱᱟᱜᱟᱨ ᱥᱮᱫ ᱮᱢ ᱪᱟᱞᱟ-ᱣ ᱟᱠᱟᱱᱟ, ᱥᱮ ᱪᱮᱛᱟ?
ᱵᱟᱝ, ᱵᱟᱝ ᱡᱟᱦᱟᱸᱭ ᱵᱟ-ᱠᱚ ᱫᱟᱲᱮᱭᱼᱟ᱾ ᱩᱱᱠᱩ ᱫᱚ ᱵᱟᱝ ᱾ ᱟᱪᱪᱷᱟ, ᱟᱢ ᱜᱮ ᱚᱠᱟᱨᱮ ᱛᱟᱦᱚᱞᱮ ᱪᱮᱫ ᱮᱢ ᱪᱤᱠᱟᱹᱭᱮᱫᱟ?
ᱤᱧ ᱫᱚ ᱱᱤᱭᱟᱹ ᱵᱮᱲᱟ ᱫᱚ, ᱟᱹᱛᱩ ᱫᱤᱥᱚᱢ ᱠᱚᱨᱮ ᱜᱮ ᱢᱤᱱᱟᱹᱧᱟ᱾ ᱵᱟᱦᱨᱮ ᱨᱮᱫᱚ ᱵᱟᱹᱧ ᱪᱟᱞᱟᱣ ᱟᱠᱟᱱᱟ᱾ ᱵᱟᱦᱨᱮ ᱥᱮᱫ ᱫᱚ ᱾
ᱛᱮᱦᱮᱧ ᱜᱟᱯᱟ ᱛᱟᱯᱚᱨ ᱦᱚᱲᱢᱚ ᱡᱤᱣᱤ ᱠᱚ ᱪᱮᱫ ᱞᱮᱠᱟ᱾ ᱪᱟᱸᱫᱚ ᱵᱚᱸᱜᱟ ᱦᱟᱸᱜ ᱫᱟᱭᱟ ᱛᱮ?
ᱦᱮᱸ, ᱡᱤᱣᱤ ᱡᱟᱹᱛᱤ ᱠᱚ, ᱡᱤᱣᱤ ᱡᱟᱹᱛᱤ ᱠᱚᱼᱫᱚ ᱱᱟᱯᱟᱭ ᱵᱟᱲᱟ ᱜᱮᱭᱟ ᱾ ᱱᱤᱭᱟᱹ ᱚᱠᱛᱚ ᱫᱚ ᱾
ᱟᱪᱪᱷᱟ ᱾
ᱛᱟᱯᱚᱨᱮ ᱤᱭᱩᱱᱤᱵᱷᱟᱨᱥᱤᱴᱤᱢ ᱪᱟᱞᱟᱣ ᱞᱮᱱᱟ ᱥᱮ ᱵᱟᱝᱼᱟ?
ᱦᱮᱸ, ᱤᱭᱩᱱᱤᱵᱷᱟᱨᱥᱤᱴᱤ ᱵᱟᱝ, ᱵᱟᱝ ᱾
ᱚ, ᱵᱟᱝᱼ ᱟ ᱟᱸᱡᱚᱢᱤᱫᱟᱹᱧ ᱥᱮ ᱪᱮᱫ ᱥᱟᱨᱴᱤᱯᱷᱤᱠᱮᱴ ᱠᱚ ᱮᱢᱟᱵᱚᱱ ᱠᱟᱱᱟ ᱾
ᱟᱫᱚ ᱮ ᱟᱸᱡᱚᱢ ᱫᱚ ᱟᱸᱡᱚᱢ ᱦᱩᱭ ᱟᱠᱟᱱ ᱜᱮᱭᱟ᱾ ᱟᱫᱚ ᱤᱧᱟᱹᱜ ᱜᱮ ᱢᱤᱫᱴᱟᱝ ᱡᱮᱸ, ᱢᱮᱱ ᱦᱮᱸ ᱥᱮ ᱾
ᱚᱸ
ᱥᱮ ᱟᱨ ᱛᱮᱜᱮ ᱤᱧ ᱫᱚ ᱪᱟᱞᱟᱜ ᱟᱹᱧ ᱮᱠᱟᱞᱛᱮ, ᱟᱫᱚ ᱥᱟᱨᱴᱤᱯᱷᱤᱠᱮᱴ ᱫᱚ ᱤᱱᱟᱛᱤᱧ ᱩᱭᱦᱟᱹᱨ ᱵᱷᱟᱵᱱᱟᱭᱮᱫᱟ᱾ ᱦᱟᱸ ᱵᱟᱝ ᱤᱧ ᱟᱹᱜᱩ ᱦᱟᱛᱟᱲᱟ ᱾ ᱡᱮ ᱦᱮᱞᱳᱜ ᱠᱟᱹᱢᱤᱨᱮ ᱞᱟᱜᱟᱣ-ᱟ᱾ ᱛᱤᱦᱤᱧ ᱥᱮ ᱞᱟᱜᱟᱜᱼᱟ᱾ ᱤᱱᱟᱹ ᱫᱤᱱ ᱦᱤᱞᱳᱜ ᱫᱩᱧ ᱢᱚᱱᱮᱭᱮᱫᱟ᱾ ᱡᱮ ᱤᱧ ᱫᱚ ᱟᱹᱜᱩᱧ ᱪᱟᱞᱟᱜᱼᱟ᱾
ᱚ, ᱟᱫᱚᱸ ᱦᱮᱸ ᱟᱹᱜᱩ ᱠᱟᱜ ᱞᱮᱠᱷᱟᱱ ᱵᱷᱟᱜᱮᱜᱼᱟ ᱦᱚᱴᱟᱛ ᱡᱩᱫᱤ ᱫᱚᱨᱠᱟᱨ ᱯᱟᱲᱟᱣ ᱜᱚᱫᱚᱜᱼᱟ ᱮᱲᱮ, ᱠᱷᱟᱱ ᱫᱚ ᱵᱟᱢ ᱧᱟᱢ ᱦᱚᱫᱟ᱾ ᱟᱫᱚ ᱱᱤ ᱱᱤᱭᱟᱹ ᱚᱠᱛᱚᱨᱮ ᱡᱩᱫᱤᱢ ᱟᱹᱜᱩ ᱠᱟᱜᱼᱟ ᱟᱫᱚ, ᱦᱚᱴᱟᱛ ᱞᱟᱜᱟᱜ ᱨᱮᱦᱚᱸ ᱠᱟᱹᱢᱤ ᱨᱮ ᱩᱱᱫᱚᱢ ᱵᱮᱵᱚᱦᱟᱨᱟ ᱫᱟᱲᱮᱭᱟᱜᱼᱟ᱾
ᱟᱫᱚ ᱚᱝᱠᱟ ᱫᱚ ᱤᱧ ᱦᱚᱸ ᱮᱴᱠᱮᱴᱚᱬᱮ ᱫᱚ ᱵᱟᱹᱧ ᱟᱹᱭᱠᱟᱹᱣ ᱫᱟ ᱦᱚᱸ᱾
ᱡᱟᱦᱟᱸ ᱞᱮᱠᱟ ᱜᱮ,
ᱦᱚᱸ
ᱟᱫᱚ ᱤᱱᱟᱹ ᱞᱮᱠᱟᱨᱮ ᱤᱧ ᱫᱚ ᱮᱸᱜ ᱢᱚᱱᱮ ᱛᱤᱧ ᱞᱮᱭᱫᱟ ᱡᱮ,
ᱟᱸ ᱩᱱᱟᱹᱜ ᱦᱚᱭᱛᱳ ᱚᱝᱠᱟ ᱞᱚᱜᱚᱱ ᱢᱟᱪᱷᱟ ᱫᱚ ᱵᱟᱝ ᱦᱳᱭᱳᱜᱼᱟ ᱥᱟᱺᱜᱤᱧ ᱦᱚᱸ ᱫᱚᱢᱮ ᱫᱚ ᱵᱟᱝ ᱥᱟᱺᱜᱤᱧᱟ᱾ ᱥᱮᱛᱟᱜ ᱤᱧ ᱫᱮᱜ ᱞᱮᱱᱠᱷᱟᱱ ᱦᱮᱸ ᱴᱤᱠ, ᱠᱤᱱ ᱛᱤᱜᱤ ᱟᱹᱜᱩ ᱨᱩᱣᱟᱹᱲ ᱫᱟᱲᱮᱭᱟᱜᱼᱟ ᱟᱨᱠᱤ᱾
ᱦᱮᱸ ᱦᱮᱸ ᱟᱪᱪᱷᱟ ᱟᱵᱚᱨᱮᱱ ᱵᱟᱹᱠᱤ ᱜᱟᱛᱮ ᱠᱚᱫᱚ, ᱪᱮᱫ ᱠᱚᱠᱚ ᱪᱤᱠᱟᱹ ᱵᱟᱲᱟᱭᱮᱫᱟ ᱩᱝᱠᱩᱣᱟᱜ ᱢᱟᱛᱚ ᱠᱳᱱᱳ ᱠᱷᱚᱡᱽ ᱛᱚᱞᱟᱥ ᱜᱮ ᱵᱟᱝ ᱧᱟᱢᱚᱜ ᱠᱟ ᱱᱟ᱾ ᱥᱮ ᱵᱟᱹᱦᱩ ᱮᱨᱟ ᱠᱚ ᱟᱹᱜᱩ ᱠᱟᱛᱮᱫ ᱡᱚᱛᱚ ᱠᱚ ᱦᱤᱨᱤ ᱥᱟᱹᱨᱤ ᱠᱮᱫ ᱵᱚᱱᱟ᱾
ᱦᱮᱸ ᱠᱟᱛᱷᱟ ᱫᱚ ᱠᱟᱱ ᱜᱮᱭᱟ ᱟᱫᱚ ᱡᱟᱦᱟᱸ ᱫᱚᱠᱚ ᱞᱟᱹᱭ ᱫᱚ, ᱚᱞᱚᱜ ᱡᱤᱭᱚᱱ ᱠᱷᱚᱱ ᱥᱟᱦᱟ ᱞᱮᱱᱠᱷᱟᱱ, ᱦᱮᱸ ᱥᱮ ᱜᱷᱟᱨᱚᱸᱡᱽ ᱡᱤᱭᱚᱱ ᱨᱮ ᱵᱚᱞᱚᱱ ᱦᱩᱭᱩᱜᱼᱟ᱾ ᱟᱫᱚ ᱜᱷᱟᱨᱚᱸᱡᱽ ᱡᱤᱭᱚᱱ ᱨᱮ ᱵᱚᱞᱚ ᱞᱮᱱᱠᱷᱟᱱ, ᱟᱱᱟᱴ ᱮᱴᱠᱮᱴᱚᱬᱮ ᱟᱹᱰᱤ ᱠᱤᱪᱷᱩ ᱜᱮ ᱛᱟᱦᱮᱱᱟ᱾ ᱛᱚ ᱤᱱᱠᱟᱹ ᱞᱮᱠᱟᱨᱮ ᱧᱮᱞᱚᱜᱚᱜ ᱠᱟᱱᱟ ᱚᱸᱰᱮ ᱠᱷᱚᱱ ᱥᱟᱦᱟᱜ ᱞᱟᱹᱜᱤᱫ ᱛᱮ᱾ ᱟᱹᱰᱤ ᱟᱭᱢᱟ ᱞᱮᱠᱟᱱ ᱠᱟᱹᱢᱤ ᱠᱟᱹᱥᱱᱤ ᱠᱚ ᱠᱚᱨᱟᱣ ᱦᱩᱭᱩᱜᱼᱟ᱾ ᱛᱚ ᱦᱳᱭᱛᱳ ᱚᱱᱟ ᱠᱟᱹᱢᱤ ᱠᱟᱹᱥᱱᱤ ᱨᱮᱠᱚ ᱩᱝᱠᱩ ᱠᱚ ᱡᱚᱦᱚᱲ ᱟᱠᱟᱱ ᱠᱷᱟᱹᱛᱤᱨ ᱛᱮ, ᱟᱵᱚ ᱥᱟᱶ ᱚᱝᱠᱟ, ᱮᱸ ᱨᱚᱲ ᱨᱚᱯᱚᱲ ᱵᱟᱹᱱᱩᱜ ᱠᱟᱜ ᱛᱟᱠᱚᱣᱟ ᱦᱳᱭᱥᱮ᱾
ᱦᱮᱸ ᱦᱩᱭᱩᱜ ᱜᱮᱭᱟ ᱚᱱᱟ ᱢᱟ ᱵᱚᱴᱷᱮ ᱠᱟᱱ ᱜᱮᱭᱟ ᱱᱮ ᱠᱚᱦᱚᱸ ᱛᱚ ᱧᱮᱞ ᱦᱩᱭᱩᱜ ᱠᱟᱱᱟ ᱚᱠᱛᱚ ᱜᱮ ᱵᱟᱝ ᱧᱟᱢᱚᱜ ᱠᱟᱱᱟ᱾ ᱠᱷᱳᱭ ᱛᱚᱞᱟᱥ ᱦᱟᱛᱟᱣ ᱨᱮᱱᱟᱜ,
ᱮᱠᱵᱟᱨᱮ ᱮᱠᱵᱟᱨᱮ ᱠᱟᱛᱷᱟ ᱢᱟ
ᱦᱮᱸ ᱟᱫᱚ ᱱᱮᱥ, ᱛᱚ ᱡᱩᱫᱤ ᱡᱟᱦᱟᱸᱛᱤᱥ ᱡᱟᱦᱟᱸ ᱠᱚᱨᱮ ᱫᱟᱬᱟᱱ ᱵᱚᱱ ᱪᱟᱞᱟᱣ ᱠᱚᱜᱼᱟ ᱢᱮᱱᱫᱚ, ᱦᱚᱭᱛᱚ ᱠᱤᱝᱵᱟ ᱦᱟᱱᱮ ᱠᱟᱞᱤᱝ ᱯᱚᱝ, ᱵᱟᱠᱷᱟᱱ ᱧᱟᱯᱟᱢ ᱠᱚ ᱦᱚᱸ ᱦᱳᱭ ᱠᱚᱜ ᱛᱟᱵᱚᱱᱟ᱾ ᱟᱨ ᱡᱤᱣᱤ ᱡᱟᱹᱛᱤ ᱦᱚᱸ ᱨᱟᱹᱥᱠᱟᱹ ᱦᱩᱞᱟᱹᱝ ᱨᱮᱵᱚᱱ,
ᱦᱚᱸ ᱠᱟᱛᱷᱟ ᱫᱚ ᱠᱟᱱ ᱜᱮᱭᱟ᱾ ᱟᱫᱚ ᱛᱟᱦᱚᱞᱮ ᱚᱝᱠᱟ ᱜᱮ ᱟᱨᱦᱚᱸ ᱜᱟᱯᱟᱞ ᱢᱟᱨᱟᱣ ᱫᱚᱦᱚᱭ ᱦᱳᱭᱳᱜᱼᱟ ᱚᱠᱟ ᱫᱤᱱ ᱦᱤᱞᱳᱜ, ᱚᱠᱟ ᱞᱮᱠᱟ᱾ ᱪᱮᱫ ᱞᱮᱠᱟ ᱠᱟᱛᱮᱜ ᱵᱚᱱ ᱪᱟᱞᱟᱜᱼᱟ ᱤᱱᱟᱹ ᱠᱚ ᱥᱟᱱᱟᱢ ᱠᱚ ᱛᱟᱞᱟᱨᱮ ᱟᱵᱚ ᱢᱤᱜ ᱢᱤᱜ ᱦᱚᱲ, ᱦᱮᱸ ᱱᱚᱣᱟ ᱫᱟᱱᱟᱝ ᱨᱚᱯᱚᱲᱟᱜ᱾ ᱛᱮ ᱜᱟᱞᱢᱟᱨᱟᱣ ᱠᱟᱛᱮᱜ ᱟᱵᱚ ᱫᱚ ᱵᱚᱱ, ᱜᱟᱞᱚᱪ ᱟᱠᱷᱲᱟ ᱵᱚᱱ ᱫᱚᱦᱚᱭᱟ ᱦᱮᱸ ᱥᱮ ᱚᱱᱟ ᱜᱟᱞᱚᱪ ᱟᱠᱷᱲᱟ ᱨᱮ, ᱥᱟᱱᱟᱢ ᱦᱚᱲ ᱪᱮᱫ ᱞᱮᱠᱟ ᱠᱚ ᱜᱟᱞᱢᱟᱨᱟᱣ ᱛᱟᱵᱚᱱᱟ᱾ ᱚᱱᱠᱟ ᱞᱮᱠᱟ ᱛᱮᱜᱮ ᱱᱚᱣᱟ ᱜᱟᱞᱢᱟᱨᱟᱣ ᱫᱚᱵᱚᱱ ᱦᱩᱭ ᱯᱩᱨᱟᱹᱣᱟ ᱟᱨᱠᱤ।
ᱮᱠᱫᱚᱢ। ᱟᱫᱚ ᱡᱩᱫᱤ ᱵᱚᱱ ᱪᱟᱞᱟᱣ ᱠᱚᱜᱼᱟ ᱥᱮ ᱢᱤᱫᱴᱮᱱ ᱜᱟᱛᱮ ᱥᱟᱹᱜᱟᱹᱭ ᱦᱚᱸ ᱟᱹᱰᱤᱜᱮ ᱡᱤᱭᱟᱹᱲ ᱛᱟᱦᱮᱸ ᱠᱚᱜᱼᱟ। ᱥᱮ ᱚᱱᱟ ᱨᱮᱱᱟᱜ ᱡᱟᱦᱟᱸ ᱜᱟᱵᱮᱛᱮᱫ ᱟᱨᱦᱚᱸ ᱠᱟᱹᱴᱤᱡ ᱵᱟᱹᱲᱛᱤ ᱠᱚᱜᱼᱟ। ᱟᱹᱰᱤ ᱫᱤᱱ ᱥᱟᱹᱜᱟᱹᱭ ᱴᱟᱜ ᱮᱸᱜ ᱴᱮᱠᱟᱣ ᱛᱟᱦᱮᱸ ᱠᱚᱜᱼᱟ। ᱦᱮᱸᱵᱟᱝ ᱥᱮ।
ᱦᱩᱸ ᱮᱠᱵᱟᱨᱮ ᱮᱠᱵᱟᱨᱮ ᱠᱟᱛᱷᱟ ᱫᱚᱼᱼ ᱵᱷᱤᱱᱟᱹ ᱜᱮ ᱠᱟᱱᱟ ᱮᱜᱻ ᱥᱟᱹᱜᱟᱹᱭ ᱦᱚᱸ। ᱟᱨ ᱚᱠᱚᱭ ᱚᱠᱟ ᱞᱮᱠᱟ ᱱᱤᱛᱚᱜ ᱚᱠᱟ ᱞᱮᱠᱟ ᱪᱮᱫ ᱵᱚᱱ ᱪᱤᱠᱟᱹ ᱵᱟᱲᱟᱭᱮᱫᱟ ᱦᱮᱸ ᱥᱮ ᱵᱟᱝ। ᱥᱟᱱᱟᱢ ᱦᱚᱲᱟᱜ ᱜᱮ ᱟᱵᱚᱼᱼ ᱱᱚᱣᱟ ᱵᱟᱰᱟᱭ ᱫᱟᱲᱮᱭᱟᱜᱼᱟ ᱵᱚᱱ ᱟᱵᱚ ᱡᱟᱦᱟᱸᱨᱮ ᱟᱵᱚ ᱫᱟᱲᱟ ᱵᱚᱱ ᱥᱮᱱ ᱠᱚᱜ ᱟ
ᱦᱮᱸᱥᱮ ᱚᱸᱰᱮ ᱢᱤᱫ ᱫᱩᱲᱩᱢ ᱢᱤᱫ ᱠᱟᱛᱮᱜ ᱥᱤᱸᱜᱟᱹᱲ ᱚᱠᱛᱚ ᱦᱚᱭᱛᱚ ᱡᱤᱨᱟᱹᱜ ᱚᱠᱛᱚ ᱟᱵᱚ ᱢᱤᱫᱴᱟᱝ ᱰᱮᱨᱟ ᱰᱮᱨᱟᱭᱟᱵᱚᱱ ᱚᱱᱟ ᱰᱮᱨᱟ ᱨᱮ ᱵᱚᱱ ᱜᱟᱯᱼᱼ ᱜᱟᱞᱢᱟᱨᱟᱣ ᱥᱩᱠᱼᱫᱩᱠ ᱚᱠᱚᱭ ᱚᱠᱟᱞᱮᱠᱟ ᱛᱟᱦᱮᱸ ᱠᱟᱱᱟᱭ ᱚᱞᱚᱜ ᱡᱤᱭᱚᱱ ᱠᱷᱚᱱ ᱥᱟᱦᱟ ᱛᱟᱭᱚᱢ ᱚᱠᱚᱭᱟᱜ ᱵᱟᱯᱞᱟᱭᱮᱱᱟᱭ ᱦᱮᱸ ᱥᱮ ᱵᱟᱝ ᱚᱱᱟ ᱠᱚ ᱱᱤᱭᱟᱹ ᱥᱟᱱᱟᱢᱟᱜ ᱟᱵᱚ ᱢᱤᱫᱴᱟᱝ ᱫᱩᱠ ᱥᱩᱠᱷ ᱤᱫᱤ ᱠᱟᱛᱮᱜ ᱵᱚᱱ ᱜᱟᱞᱢᱟᱨᱟᱣ ᱞᱮᱠ ᱠᱷᱟᱱ ᱚᱸᱰᱮᱱᱟᱜ ᱟᱵᱚ ᱵᱚᱱ ᱵᱟᱰᱟᱭ ᱛᱤᱭᱳᱜ ᱫᱟᱲᱮᱭᱟᱜᱼᱟ ᱡᱮ ᱚᱞᱚᱜ ᱡᱤᱭᱚᱱ ᱠᱷᱚᱱ ᱥᱟᱦᱟ ᱠᱟᱛᱮᱫ ᱪᱮᱫ ᱞᱮᱠᱟ ᱪᱤᱠᱟᱹ ᱠᱟᱛᱮᱫ ᱥᱮ ᱪᱮᱫ ᱚᱠᱚᱭ ᱚᱠᱟ ᱞᱮᱠᱟᱱ ᱦᱮᱸ ᱦᱟᱞᱚᱛ ᱨᱮ ᱦᱮᱱᱟᱜ ᱟᱠᱟᱫᱮᱭᱟ ᱚᱱᱟ ᱵᱚᱱ ᱵᱟᱰᱟᱭ ᱧᱟᱢ ᱫᱟᱲᱮᱭᱟᱜᱼᱟ।
ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ ᱚᱵᱚᱥᱥᱚ। ᱟᱫᱚ ᱡᱟ ᱱᱤᱛᱚᱜ ᱫᱚ ᱚᱲᱟᱜ ᱥᱚᱝᱥᱟᱨ ᱨᱮᱱᱟᱜ ᱠᱟᱹᱢᱤ ᱠᱚᱨᱮ ᱡᱟ ᱵᱚᱱ ᱴᱮᱴᱮᱵᱷᱡᱮ ᱟᱠᱟᱱᱟ ᱡᱟᱛᱮ ᱠᱚᱨᱮ ᱱᱤᱛᱳᱜ ᱫᱚ ᱚᱱᱟᱦᱚᱸ ᱚᱠᱛᱚ ᱵᱟᱝ ᱧᱟᱢᱚᱜ ᱠᱟᱱᱟ। ᱡᱟᱭᱦᱳᱠ ᱮ ᱪᱮᱥᱴᱟᱭᱟᱵᱚᱱ ᱧᱟᱯᱟᱢ ᱞᱮᱱᱠᱷᱟᱱ ᱡᱤᱣᱤ ᱡᱟᱹᱛᱤ ᱦᱚᱸ ᱱᱟᱯᱟᱭ ᱵᱩᱡᱷᱟᱹᱜᱼᱟ ᱠᱟᱹᱴᱤᱡ। ᱟᱨ ᱮᱻ ᱥᱟᱱᱟᱢᱟᱜ ᱜᱮ ᱱᱟᱯᱟᱭ।
ᱦᱩᱸ ᱴᱷᱤᱠ। ᱡᱤᱣᱤ ᱡᱟᱹᱛᱤ ᱱᱟᱯᱟᱭ ᱛᱟᱦᱮᱸ ᱞᱮᱱᱠᱷᱟᱱ ᱜᱮ ᱚᱱᱠᱟ ᱞᱮᱠᱟᱨᱮ ᱧᱮᱞᱚᱜᱚᱜ ᱠᱟᱱᱟ ᱮ ᱥᱟᱱᱟᱢᱟᱜ ᱜᱮ ᱱᱟᱯᱟᱭᱚᱜᱼᱟ। ᱟᱵᱚ ᱢᱟ ᱡᱟᱦᱟᱱᱟᱜ ᱜᱮ ᱡᱟᱦᱟᱱᱟᱜ ᱡᱟᱦᱟᱸ ᱩᱰᱩᱡ ᱜᱮᱵᱚᱱ ᱠᱟᱹᱢᱤ ᱠᱟᱹᱥᱼᱼ ᱩᱱᱤ ᱜᱮ ᱵᱚᱱ ᱯᱚᱨᱦᱟᱣ ᱮᱭᱟ ᱟᱵᱚᱣᱟᱜ ᱱᱚᱣᱟ ᱢᱤᱫ ᱵᱤᱛᱟᱹ ᱞᱟᱡ ᱞᱟᱹᱜᱤᱫ ᱜᱮ ᱟᱨ ᱦᱚᱲᱢᱚ ᱡᱤᱣᱤᱼᱼ ᱮᱸᱜ ᱱᱟᱯᱟᱭ ᱛᱟᱦᱮᱸ ᱞᱮᱱᱠᱷᱟᱱ ᱜᱮ ᱟᱵᱚᱣᱟᱜ ᱢᱚᱱᱮ ᱡᱤᱣᱤ ᱫᱚᱼᱼ ᱟᱹᱰᱤ ᱜᱮ ᱱᱟᱯᱟᱭᱚᱜᱼᱟ।
ᱟᱪᱪᱷᱟ ᱤᱭᱟᱹᱻ ᱥᱟᱜᱩᱱᱟᱜ ᱥᱮᱪᱮᱫ ᱵᱟᱯᱞᱟ ᱜᱚᱴᱟᱣ ᱟᱠᱟᱱᱟ ᱚᱱᱠᱟ ᱟᱸᱡᱚᱢᱚᱜ ᱠᱟᱱᱟ
ᱮᱸᱜᱻ ᱠᱟᱛᱷᱟ ᱫᱚ ᱤᱧᱦᱚᱸ ᱤᱧᱟᱜ ᱞᱩᱛᱩᱨ ᱛᱮ ᱚᱱᱠᱟ ᱵᱟᱝ ᱥᱮᱴᱮᱨ ᱟᱠᱟᱱᱟ ᱢᱮᱱᱠᱷᱟᱱ ᱮᱸ ᱟᱢᱮᱢ ᱮ ᱞᱟᱹᱭᱮᱫ ᱠᱷᱟᱱ ᱫᱚ ᱤᱱᱠᱟᱹ ᱞᱮᱠᱟᱨᱮᱼᱼ ᱦᱳᱭ ᱫᱟᱲᱮᱭᱟᱜᱼᱟ ᱴᱷᱤᱠ ᱥᱮ।
ᱢᱤᱫᱴᱟᱝ ᱜᱟᱛᱮ ᱢᱤᱛᱟᱹᱧ ᱠᱟᱱ ᱛᱟᱦᱮᱸᱫ ᱡᱮᱻ ᱜᱚᱴᱟ ᱠᱟᱱᱟ ᱟᱨ ᱢᱮᱛᱟᱣ ᱟᱠᱟᱫ ᱢᱮᱭᱟ ᱥᱮ ᱵᱟᱝ ᱾ ᱟᱫᱚᱧ ᱢᱮᱛᱟᱭ ᱠᱟᱱᱟ ᱱᱮ ᱦᱟᱹᱵᱤᱡ ᱟᱣᱨᱤ ᱢᱮᱛᱟᱣᱟᱹᱧᱟ ᱟᱫᱚᱧ ᱠᱩᱞᱤ ᱠᱮᱫᱮᱭᱟ ᱛᱤᱥ ᱠᱚᱛᱮ ᱵᱟᱯᱞᱟ ᱛᱟᱭ ᱾ ᱟᱫᱚᱭ ᱞᱟᱹᱭᱮᱫ ᱛᱟᱭᱟ ᱱᱚᱜ ᱚᱭ ᱦᱤᱡᱩᱜ ᱠᱟᱱ ᱟᱥᱟᱲ ᱵᱚᱸᱜᱟ ᱨᱮᱜᱮ ᱦᱟᱜ ᱵᱟᱯᱞᱟ ᱛᱟᱭ ᱾ ᱟᱫᱚ ᱟᱥᱟᱲ ᱢᱟ ᱮᱸ ᱵᱚᱞᱚ ᱫᱚ ᱵᱚᱞᱚ ᱟᱠᱟᱱᱟ ᱟᱫᱚ ᱟᱸᱡᱚᱢᱚᱜ ᱠᱟᱱᱟ ᱥᱮ ᱟᱥᱟᱲ ᱨᱮᱱᱟᱜ ᱢᱩᱪᱟᱹᱫ ᱥᱮᱫ ᱾ ᱟᱫᱚ ᱚᱠᱛᱚ ᱢᱟ ᱢᱮᱱᱟᱜ ᱜᱮᱭᱟ ᱟᱫᱚ ᱦᱚᱭᱛᱚ ᱥᱩᱨᱩᱜ ᱥᱩᱨᱩᱜ ᱮ ᱱᱮᱣᱛᱟ ᱫᱚᱭ ᱱᱮᱣᱛᱟ ᱵᱚᱱ ᱜᱮᱭᱟ ᱾ ᱪᱮᱫᱟᱜ ᱥᱮ ᱩᱱᱫᱤᱱᱟᱜ ᱜᱟᱛᱮ ᱥᱟᱹᱜᱟᱹᱭ ᱠᱤ ᱦᱤᱲᱤᱧ ᱵᱚᱱᱟᱭ ᱠᱤ, ᱜᱟᱛᱮ ᱵᱮᱜᱚᱨ ᱵᱟᱯᱞᱟ ᱨᱮᱢᱟ ᱨᱟᱹᱥᱠᱟᱹ ᱜᱮ ᱵᱟᱝ ᱵᱩᱡᱷᱟᱹᱜᱼᱟ, ᱥᱮᱪᱮᱫ?
ᱟᱫᱚ ᱠᱟᱛᱷᱟ ᱫᱚ ᱠᱟᱱ ᱜᱮᱭᱟ ᱟᱫᱚ ᱜᱟᱛᱮ ᱥᱟᱹᱜᱟᱹᱭ ᱯᱟᱞᱮᱱᱮ ᱦᱤᱲᱤᱧ ᱠᱟᱫ ᱜᱮ ᱾ ᱪᱤᱠᱟᱹᱢ ᱞᱟᱹᱭ ᱫᱟᱲᱮᱭᱟᱜᱼᱟ ᱦᱮᱸ ᱥᱮ,
ᱵᱟᱝ ᱡᱟᱹᱱᱤᱡ ᱟᱫᱚ ᱩᱱᱤ ᱢᱟ ᱩᱱᱤ ᱢᱟ ᱥᱟᱞᱟᱜ ᱛᱚ ᱟᱞᱮ ᱰᱷᱮᱨ ᱜᱟᱛᱮ ᱛᱟᱦᱮᱸ ᱠᱟᱱᱟ ᱟᱫᱚ ᱚᱱᱠᱟ ᱞᱮᱠᱟ ᱢᱟ ᱵᱟᱹᱧ ᱵᱩᱡᱷᱟᱹᱣ ᱠᱟᱫᱮᱭᱟ ᱾ ᱦᱤᱲᱤᱧ ᱵᱚᱱᱟᱭ ᱢᱮᱱᱛᱮ ᱦᱳᱭᱛᱳ ᱮᱸ ᱚᱠᱛᱚ ᱥᱩᱨᱩᱜ ᱥᱩᱨᱩᱜ ᱜᱮ ᱞᱟᱹᱭ ᱟᱵᱚᱱᱟ ᱟᱫᱚ ᱡᱟᱭᱦᱳᱠ ᱴᱷᱤᱠ ᱜᱮᱭᱟ ᱤᱱᱟᱹ ᱦᱚᱸ ᱱᱟᱯᱟᱭ ᱠᱟᱱ ᱜᱮᱭᱟ ᱾ ᱟᱫᱚ ᱧᱟᱢ ᱜᱮᱭᱟᱵᱚᱱ ᱡᱟᱹᱱᱤᱡ ᱰᱚᱝ ᱟᱫᱚ ᱚᱱᱟᱜᱮ ᱠᱟᱹᱴᱤᱡ ᱤᱧ ᱟᱸᱡᱚᱢ ᱠᱮᱫᱟ ᱯᱟᱞᱮᱱ ᱟᱢ ᱴᱷᱮᱱ ᱠᱷᱚᱵᱚᱨ ᱠᱚ ᱥᱮᱴᱮᱨ ᱟᱠᱟᱱ ᱾ ᱟᱫᱚ ᱤᱧᱦᱚᱸ ᱟᱹᱰᱤ ᱥᱟᱹᱜᱩᱱ ᱠᱷᱚᱵᱚᱨ ᱠᱟᱛᱮᱸᱫ ᱟᱹᱰᱤ ᱨᱟᱹᱥᱠᱟᱹ ᱜᱤᱧ ᱵᱩᱡᱷᱟᱹᱣ ᱛᱟᱦᱮᱱ ᱢᱚᱱᱮ ᱠᱟᱹᱫᱟᱹᱧ ᱦᱟᱸᱜ ᱤᱧ ᱪᱟᱞᱟᱜᱼᱟ ᱾ ᱟᱸᱡᱚᱢᱫᱟᱹᱧ ᱥᱮ ᱪᱮᱫ ᱩᱱᱤ ᱢᱟ ᱩᱲᱤᱥᱟ ᱠᱷᱚᱱᱮ ᱟᱹᱜᱩᱭᱮ ᱠᱟᱱᱟᱭ ᱢᱟᱱᱮ ᱥᱟᱺᱜᱤᱧ ᱫᱤᱥᱚᱢ ᱠᱷᱚᱱ ᱛᱟᱦᱞᱮ ᱵᱟᱹᱨᱭᱟᱹᱛ ᱢᱟ ᱟᱹᱰᱤ ᱜᱮ ᱨᱟᱹᱥᱠᱟᱹ ᱵᱩᱡᱷᱟᱹᱜ ᱠᱟᱱᱟ ᱾ ᱢᱚᱱ ᱦᱩᱭᱩᱜ ᱠᱟᱱᱟ ᱮᱠᱫᱚᱢ ᱪᱟᱞᱟᱜ ᱜᱮ ᱦᱩᱭᱩᱜᱼᱟ ᱾
ᱮᱠᱵᱟᱨᱮ ᱦᱮᱸ ᱠᱟᱛᱷᱟ ᱫᱚ ᱠᱟᱱ ᱜᱮᱭᱟ ᱾ ᱟᱵᱚ ᱡᱚᱠᱷᱚᱱᱮ ᱵᱟᱰᱟᱭ ᱧᱟᱢ ᱦᱚᱪᱚ ᱵᱚᱱᱟ ᱛᱟᱦᱚᱞᱮ ᱟᱵᱚ ᱜᱟᱛᱮ ᱞᱮᱠᱟ ᱛᱮᱫᱚ ᱟᱵᱚ ᱢᱤᱫᱴᱟᱝ ᱮᱸ ᱫᱟᱭᱵᱷᱟᱨ ᱦᱮᱱᱟᱜ ᱟᱠᱟᱫ ᱛᱟᱵᱚᱱᱟ ᱟᱵᱚ ᱠᱚ ᱟᱭᱟᱜ ᱚᱱᱟ ᱵᱟᱯᱞᱟ ᱨᱮ ᱥᱮᱴᱮᱨ ᱠᱟᱛᱮᱸᱫ ᱡᱟᱦᱟᱸ ᱫᱚ ᱵᱟᱹᱨᱭᱟᱹᱛ ᱨᱮᱱᱟᱜ ᱡᱟᱦᱟᱸ ᱥᱟᱹᱠᱷᱤ ᱥᱚᱵᱷᱟ ᱚᱱᱟ ᱫᱚ ᱟᱵᱚ ᱥᱟᱹᱠᱷᱤ ᱦᱩᱭᱩᱜ ᱛᱟᱵᱚᱱ ᱜᱮᱭᱟ ᱴᱷᱤᱠ, ᱟᱵᱚ ᱡᱩᱫᱤ ᱵᱟᱵᱚᱱ ᱚᱠᱛᱚ ᱨᱮ ᱥᱮᱴᱮᱨ ᱠᱟᱛᱮᱫ ᱟᱵᱚ ᱵᱟᱹᱨᱭᱟᱹᱛ ᱵᱟᱵᱚᱱ ᱜᱚᱲᱚ ᱫᱟᱲᱮᱭᱟᱭᱟ, ᱚᱱᱟ ᱠᱟᱛᱷᱟ ᱟᱭᱟᱜ ᱢᱚᱱᱮᱨᱮ ᱦᱳᱭᱛᱳ, ᱫᱩᱠ ᱮᱱ ᱥᱚᱫᱚᱨ ᱫᱟᱲᱮᱭᱟᱛᱟᱭᱟᱭ ᱡᱮ ᱱᱚᱜᱼᱚᱭ ᱱᱚᱝᱠᱟ ᱜᱟᱛᱮ ᱥᱟᱹᱜᱟᱹᱭ ᱵᱟᱝᱯᱮ ᱫᱚᱦᱚ ᱫᱟᱲᱮᱭᱟᱫᱟ ᱚᱠᱛᱚ ᱨᱮ ᱵᱟᱝᱯᱮ ᱥᱮᱴᱮᱨ ᱫᱟᱲᱮᱭᱟᱫᱟ ᱾ ᱞᱟᱹᱭᱫᱟ ᱦᱳᱭᱛᱚ ᱜᱮᱞ ᱜᱚᱴᱟᱝ ᱦᱚᱲᱤᱧ ᱱᱮᱶᱛᱟ ᱞᱮᱫ ᱯᱮᱭᱟ ᱠᱟᱛᱷᱟ ᱞᱮᱠᱟᱛᱮ ᱾ ᱫᱟᱜ ᱚᱸᱰᱮ ᱫᱚ ᱤᱨᱟᱹᱞ ᱟᱨᱮ ᱜᱚᱴᱟᱝ ᱦᱚᱲ ᱫᱚ ᱥᱮᱴᱮᱨ ᱞᱟᱹᱠᱛᱤ ᱠᱟᱱ ᱜᱮᱭᱟ ᱢᱤᱫ ᱵᱚᱲ ᱢᱤᱫ ᱵᱟᱨ ᱦᱚᱲᱟᱜ ᱫᱚ ᱚᱸᱰᱮ ᱧᱮᱞᱚᱜᱚᱜᱼᱟ ᱡᱮ ᱦᱚᱲᱢᱚ ᱡᱤᱣᱤ ᱥᱮ ᱠᱟᱱᱳ ᱜᱷᱟᱨᱚᱸᱡᱽ ᱨᱮᱱᱟᱜ ᱮᱴᱠᱮᱴᱚᱬᱮ ᱠᱷᱟᱹᱛᱤᱨ ᱛᱮ ᱵᱟᱹᱨᱭᱟᱹᱛᱚᱜ ᱫᱚ ᱵᱟᱝ ᱮ ᱥᱮᱴᱮᱨ ᱫᱟᱲᱮ ᱠᱟᱱᱛᱮᱭ ᱦᱚᱭᱛᱚ ᱫᱚᱥᱟᱨ ᱫᱚᱭ ᱥᱮᱴᱮᱨᱚᱜ ᱜᱮᱭᱟ ᱴᱷᱤᱠ᱾ ᱮᱸ ᱟᱫᱚ ᱤᱱᱟᱹ ᱞᱮᱠᱟᱛᱮᱧ ᱞᱟᱹᱭᱟ ᱡᱮ ᱛᱮᱜ ᱩᱱᱟᱹᱜ ᱟᱥᱟ ᱠᱟᱛᱮᱜ ᱤ ᱜᱟᱛᱮ ᱥᱟᱹᱜᱟᱹᱭ ᱛᱮ ᱟᱵᱚᱭ ᱱᱮᱣᱛᱟᱭᱮᱫ ᱵᱚᱱᱟᱭ ᱛᱚ ᱤᱱᱠᱟᱹ ᱞᱮᱠᱟᱛᱮ ᱟᱵᱚ ᱫᱚ ᱮᱠᱟᱞ ᱥᱮᱴᱮᱨ ᱞᱟᱹᱠᱛᱤ ᱠᱟᱱ ᱛᱟᱵᱚᱱᱟ ᱵᱟᱹᱨᱭᱟᱹᱛ ᱵᱚᱱ ᱪᱟᱞᱟᱜᱼᱟ, ᱫᱚᱝ ᱵᱚᱱ ᱮᱱᱮᱡᱼᱟ, ᱚᱸᱰᱮ ᱛᱤᱱᱟᱹᱜ ᱜᱟᱱ ᱥᱟᱸᱜᱟᱛ ᱠᱩᱲᱤ ᱛᱟᱠᱚ ᱠᱚ ᱧᱟᱢᱚᱜ ᱩᱱᱟᱹᱜ ᱜᱮ ᱵᱚᱱ ᱵᱷᱩᱞᱟᱹᱣ ᱠᱚᱣᱟ᱾ ᱚᱸᱰᱮ ᱠᱷᱚᱱ ᱦᱚᱲ ᱥᱟᱶᱛᱮ ᱩᱯᱨᱩᱢ ᱦᱚᱸ ᱛᱟᱦᱮᱸᱱᱟ᱾ ᱦᱮᱸ ᱥᱮ, ᱚᱱᱟ ᱴᱚᱴᱷᱟ ᱨᱮᱱᱟᱜ, ᱮᱠᱵᱟᱨᱮ ᱮᱠᱵᱟᱨᱮ, ᱠᱟᱛᱷᱟ ᱫᱚ ᱤᱱᱟᱹ ᱜᱮ ᱠᱟᱱᱟ ᱦᱮᱸ ᱥᱮ ᱵᱟᱝ?
ᱦᱳᱭ ᱦᱳᱭ ᱦᱳᱭ, ᱦᱩᱸ᱾ ᱠᱚ ᱮᱢ ᱠᱷᱟᱱ ᱤᱧ ᱜᱮ ᱠᱷᱚᱵᱚᱨᱤᱧ ᱵᱟᱲᱟᱭ ᱦᱚᱪᱚ ᱯᱮᱭᱟ, ᱪᱮᱫ ᱞᱮᱠᱟ ᱧᱟᱢᱚᱜ ᱠᱟᱱᱟ ᱥᱮ ᱵᱟᱝᱟ᱾ ᱦᱮᱸ ᱵᱟᱝ? ᱴᱷᱤᱠ ᱜᱮᱭᱟ ᱛᱟᱦᱚᱞᱮ ᱠᱷᱚᱵᱚᱨ ᱠᱚ ᱦᱟᱛᱟᱣ ᱠᱟᱛᱮᱧ ᱵᱟᱰᱟᱭ ᱦᱚᱪᱚᱭᱫ ᱢᱮᱭᱟ ᱦᱮᱸ ᱵᱟᱝ ᱥᱮ,
ᱴᱷᱤᱠ, ᱮᱠᱵᱟᱨᱮ ᱚᱝᱠᱟ ᱞᱟᱠᱛᱤᱜ ᱠᱟᱱ ᱜᱮᱭᱟ ᱥᱮ, ᱵᱟᱝᱠᱷᱟᱱ ᱪᱤᱠᱟᱹ ᱞᱮᱠᱟᱨᱮ ᱦᱩᱭᱩᱜᱼᱟ᱾
ᱴᱷᱤᱠᱟᱹᱱ ᱜᱮᱭᱟ ᱦᱟᱯᱮ ᱥᱮ ᱠᱟᱹᱴᱤᱡ ᱛᱟᱦᱚᱞᱮ ᱠᱷᱚᱵᱚᱨᱤᱧ ᱦᱟᱛᱟᱣ ᱞᱮᱜᱮ᱾
ᱟᱪᱪᱷᱟ ᱢᱟ ᱛᱟᱦᱚᱞᱮ ᱦᱟᱛᱟᱣ ᱛᱟᱞᱟᱝ ᱢᱮᱥᱮ᱾